ᱦᱮᱸ ᱜᱚᱝᱠᱮ ᱦᱮᱸ ᱟᱸᱡᱚᱢᱚᱜ ᱠᱟᱱᱟ ᱟᱹᱞᱤᱧᱟᱜ ᱨᱚᱲ ᱴᱷᱤᱠᱼᱴᱷᱟᱠ ᱵᱤᱱ ᱟᱸᱡᱚᱢᱮᱜᱼᱟ
ᱮᱠᱵᱟᱨ ᱯᱩᱨᱟᱹ ᱠᱞᱤᱭᱟᱨ ᱜᱮ ᱟᱸᱡᱚᱢᱚᱜ ᱠᱟᱱᱟ
ᱪᱮᱫ ᱠᱚ ᱵᱤᱱ ᱪᱤᱠᱟ ᱵᱟᱲᱟᱭᱮᱜ-ᱟ
ᱪᱤᱠᱟᱹ ᱫᱚ ᱪᱮᱫ ᱦᱚᱸ ᱵᱟᱝ ᱱᱚᱜᱼᱚᱭ ᱥᱮᱛᱟᱜ ᱨᱮ ᱵᱮᱨᱮᱫ ᱦᱩᱛᱩᱢ ᱫᱟᱹᱛᱟᱹᱱᱤ ᱠᱟᱛᱮᱫ ᱥᱮ ᱵᱟᱡᱟᱨ ᱥᱮᱫ ᱱᱟᱥᱮ ᱪᱟᱞᱟᱣ ᱦᱩᱭᱮᱱᱟ ᱦᱟᱠᱩ ᱠᱚ ᱠᱤᱨᱤᱧ ᱟᱹᱜᱩ ᱦᱩᱭᱮᱱᱟ ᱟᱫᱚ ᱢᱚᱱᱮ ᱦᱩᱭᱩᱜ ᱠᱟᱱᱟ ᱱᱤᱭᱟᱹ ᱡᱟᱹᱯᱩᱫ ᱨᱮᱱᱟᱜ ᱥᱮ ᱦᱟᱹᱠᱩ ᱡᱚᱢ ᱦᱩᱭᱩᱜᱼᱟ ᱥᱟᱵ ᱞᱮᱠᱟ ᱫᱚ ᱟᱹᱣᱨᱤ ᱠᱚ ᱦᱟᱹᱠᱩᱼᱟ ᱦᱮᱸᱥᱮ
ᱦᱮᱸ ᱜᱚᱝᱠᱮ ᱚᱱᱛᱮ ᱫᱟᱜ ᱫᱟᱜ ᱫᱟᱜ ᱮᱼᱟᱥᱮ ᱵᱟᱝ ᱟ ᱟᱞᱮ ᱥᱮᱱ ᱢᱟ ᱫᱚᱢᱮ ᱫᱟᱜᱮᱼᱟ ᱟᱹᱭᱩᱵ ᱠᱷᱚᱱᱟᱜ ᱵᱷᱳᱨ ᱠᱷᱚᱱᱟᱜ ᱫᱚᱢᱮ ᱫᱟᱜ ᱫᱟᱭ ᱮᱸ ᱱᱤᱛᱚᱜ ᱦᱚᱸ
ᱫᱟᱜ ᱫᱚ ᱵᱟᱝ ᱥᱮᱛᱟᱜ ᱱᱟᱜᱟᱛ ᱱᱟᱥᱮ ᱫᱟᱜ ᱫᱚᱭ ᱡᱚᱨᱚ ᱞᱮᱫ ᱜᱮᱭᱟ ᱢᱤᱫ ᱵᱟᱨ ᱴᱷᱚᱯ ᱫᱚ ᱟᱪᱪᱷᱟ ᱟᱫᱚ ᱤᱱᱟᱹ ᱛᱟᱭᱚᱢ ᱚᱱᱠᱟ ᱧᱮᱞᱚᱜᱼᱚᱜ ᱠᱟᱱᱟ ᱫᱟᱜ ᱛᱟᱭᱚᱢ ᱫᱚ ᱡᱟᱦᱟᱸ ᱵᱚᱱ ᱢᱮᱛᱟᱜ ᱠᱟᱱ ᱫᱚ ᱥᱤᱛᱩᱝ ᱮᱫ ᱛᱟᱸᱦᱮᱫᱼᱟ ᱱᱟᱥᱮ ᱱᱟᱥᱮ ᱟᱫᱚᱧ ᱢᱚᱱᱮ ᱮᱫᱟ ᱡᱟᱹᱱᱤᱡ ᱪᱚ ᱟᱫᱚ ᱯᱷᱟᱠᱟᱜ ᱜᱮᱭᱟ ᱦᱮᱸᱥᱮ ᱟᱫᱚ ᱛᱟᱦᱚᱞᱮ ᱞᱮ ᱚᱱᱠᱟ ᱞᱮᱠᱟᱛᱮ ᱥᱤᱛᱩᱝ ᱮᱫᱟ ᱡᱚᱠᱷᱚᱱ ᱯᱷᱟᱸᱠᱟᱭᱟ ᱟᱫᱚ ᱤᱱᱟᱹ ᱛᱟᱭᱚᱢ ᱟᱨᱚ ᱢᱤᱫ ᱜᱷᱟᱹᱲᱤᱡ ᱛᱟᱭᱚᱢ ᱠᱷᱟᱱ ᱜᱮᱞᱮ ᱧᱮᱞ ᱫᱟ ᱵᱟᱝ ᱟᱨᱦᱚᱸ ᱨᱤᱢᱤᱞᱮ ᱜᱳᱨ ᱟᱹᱜᱩᱭᱮᱫᱟ ᱱᱤᱛᱚᱜ ᱫᱚ ᱟᱫᱚ ᱨᱤᱢᱤᱞ ᱨᱤᱢᱤᱞ ᱜᱮ ᱱᱤᱛᱚᱜ ᱫᱚ ᱦᱮᱱᱟᱜ ᱠᱟᱫᱟ ᱦᱮᱸ ᱥᱮ
ᱟᱪᱪᱷᱟ ᱟᱪᱪᱷᱟ ᱟᱪᱪᱷᱟ ᱦᱮᱸ ᱵᱟᱝ ᱱᱚᱛᱮ ᱦᱚᱸ ᱫᱚᱢᱮ ᱫᱟᱜᱮ ᱟᱭ ᱛᱚ ᱮᱱᱟᱝ ᱠᱷᱚᱱ ᱜᱮ
ᱦᱮᱸ
ᱵᱷᱳᱨ ᱠᱷᱚᱱᱟᱜ ᱫᱚᱢᱮ ᱫᱟᱜ ᱫᱟᱭ ᱚᱠᱟ ᱥᱮᱱ ᱦᱚᱸ ᱵᱟᱞᱮ ᱩᱰᱩᱝ ᱫᱟᱲᱮᱭᱟᱜ ᱠᱟᱱᱟ
ᱟᱪᱪᱷᱟ
ᱦᱮᱸ ᱜᱚᱝᱠᱮ ᱡᱚᱢ ᱵᱟᱲᱟ ᱠᱚᱫᱚ ᱦᱩᱭ ᱱᱟᱥᱮ ᱵᱟᱝ?
ᱦᱮᱸ ᱱᱟᱥᱮᱱᱟᱜ ᱱᱟᱥᱛᱟ ᱞᱮᱠᱟ ᱡᱚᱢ ᱦᱩᱭ ᱠᱟᱱᱟ ᱦᱮᱸᱥᱮ ᱟᱫᱚ ᱵᱟᱡᱟᱨ ᱥᱮᱫ ᱥᱮᱱ ᱦᱩᱭ ᱞᱮᱱᱟ ᱚᱱᱛᱮ ᱨᱮᱜᱮ ᱱᱟᱜ ᱡᱟᱦᱟᱸ ᱵᱚᱱ ᱢᱮᱛᱟᱜ ᱠᱟᱱ ᱫᱚ ᱜᱳᱞ ᱜᱳᱞᱟᱜ ᱪᱮᱯᱴᱟ ᱟᱜ
ᱟᱪᱪᱷᱟ ᱦᱮᱸ ᱦᱮᱸ
ᱡᱚᱢ ᱠᱟᱛᱮ ᱦᱮᱡ ᱦᱩᱭ ᱟᱠᱟᱱᱟ
ᱦᱮᱸ
ᱛᱟᱦᱚᱞᱮ ᱤᱱᱟᱹ ᱞᱮᱠᱟᱨᱮ ᱦᱟᱸᱜ ᱟᱢ ᱛᱟᱦᱚᱞᱮ ᱛᱤᱨᱮᱢ ᱵᱮᱨᱮᱫ ᱠᱟᱱ ᱛᱟᱞᱟᱝ ᱟ ᱜᱚᱢᱠᱮ ᱫᱟᱹᱛᱟᱹᱱᱤ ᱦᱩᱛᱩᱢ
ᱵᱮᱨᱮᱫ ᱫᱚ ᱮᱱᱟᱝ ᱨᱮᱜᱮ ᱵᱮᱨᱮᱫ ᱦᱩᱭ ᱠᱟᱱᱟ᱾
ᱟᱪᱪᱷᱟ
ᱦᱚᱸ ᱵᱮᱨᱮᱫ ᱵᱟᱲᱟ ᱠᱟᱛᱮᱜ ᱦᱮᱸ ᱫᱟᱹᱛᱟᱹᱱᱤ ᱦᱩᱛᱩᱢ ᱠᱚ ᱦᱩᱭ ᱠᱟᱛᱮ ᱛᱟᱨ ᱯᱚᱨᱮ ᱡᱚᱢ ᱵᱟᱲᱟ ᱦᱩᱭ ᱱᱟ ᱛᱟ ᱯᱚᱨᱮ ᱱᱚᱜᱼᱚᱭ ᱟᱫᱚ ᱮᱸ ᱫᱩᱲᱩᱵ ᱦᱩᱭ ᱠᱟᱱᱟ᱾
ᱟᱫᱚ ᱵᱟᱹᱥᱤᱭᱟᱹᱢ ᱫᱟᱠᱟ ᱥᱮ ᱨᱩᱴᱤ ᱛᱟᱱᱟᱜ ᱥᱮ ᱡᱟᱸᱦᱟᱱᱟᱝ
ᱵᱟᱝ ᱚᱱᱠᱟ ᱨᱩᱴᱤ ᱠᱚᱜᱮ ᱡᱚᱢ ᱦᱩᱭ ᱠᱟᱱᱟ᱾
ᱫᱟᱜ ᱡᱟᱹᱯᱩᱫ ᱫᱟᱭ ᱛᱚ ᱨᱩᱴᱤ ᱡᱚᱢ ᱫᱚ ᱵᱷᱟᱜᱤ ᱟᱹᱭᱠᱟᱹᱜ-ᱟ ᱵᱟᱝ?
ᱦᱮᱸ ᱦᱩᱸ ᱚᱱᱟ ᱵᱨᱮᱰ ᱨᱩᱴᱤ ᱡᱚᱢ ᱦᱩᱭ ᱠᱟᱱᱟ
ᱟᱪᱪᱷᱟ
ᱦᱩᱸ
ᱵᱟᱠᱷᱟᱱ ᱫᱚ ᱫᱟᱜ ᱢᱟᱹᱰᱤ ᱫᱟᱠᱟᱢ ᱡᱚᱢ ᱠᱟᱜ ᱜᱮ ᱜᱷᱚᱱᱚ ᱜᱷᱚᱱᱚ ᱵᱟᱭᱨᱮ ᱜᱮ ᱪᱟᱞᱟᱜ ᱥᱟᱱᱟᱼᱟ
ᱦᱮᱸ ᱦᱮᱸ
ᱡᱟᱹᱯᱩᱫ ᱨᱮᱫᱚ ᱞᱟᱹᱭ ᱟᱠᱚ ᱦᱚᱲᱢᱚ ᱨᱮ ᱫᱚᱢᱮ ᱫᱟᱜ ᱥᱟᱨᱥᱟᱜᱼᱟ
ᱦᱮᱸ ᱥᱮᱨᱢᱟ ᱠᱷᱚᱱᱟᱜ ᱫᱟᱜ ᱦᱤᱡᱩᱜ ᱠᱟᱱᱟ ᱟᱨᱦᱚᱸ ᱦᱚᱲᱢᱚ ᱨᱮᱦᱚᱸ ᱫᱟᱜ ᱵᱮᱥᱤᱜ
ᱦᱮᱸ ᱟᱫᱚ ᱜᱷᱚᱱᱚ ᱜᱷᱚᱱᱚ ᱜᱮ ᱵᱟᱭᱨᱮ ᱪᱟᱞᱟᱜ ᱠᱟᱱ ᱛᱟᱦᱮ
ᱛᱟᱦᱚᱞᱮ ᱚᱱᱛᱮ ᱫᱚ ᱤᱭᱟᱹ ᱠᱚ ᱪᱟᱥ ᱠᱟᱹᱢᱤ ᱠᱚ ᱨᱚᱦᱚᱭ ᱠᱚ ᱪᱮᱫ ᱛᱤᱱᱟᱹᱜ ᱥᱟᱺᱜᱤᱧ ᱵᱟᱲᱟ ᱠᱮᱫ-ᱟ ᱠᱚ
ᱦᱮᱸ ᱱᱟᱥᱮ ᱠᱚ ᱞᱟᱦᱟ ᱜᱚᱫ ᱠᱟᱱ ᱜᱮᱭᱟ ᱦᱮᱸ ᱥᱮ ᱵᱟᱝ ᱫᱚᱢᱮ ᱫᱚ ᱵᱟᱝ ᱨᱮᱦᱚᱸ ᱱᱟᱥᱮ ᱨᱮᱦᱚᱸ ᱠᱚ ᱞᱟᱦᱟ ᱠᱟᱱ ᱜᱮᱭᱟ᱾
ᱟᱪᱪᱷᱟ ᱟᱪᱪᱷᱟ ᱚᱱᱟ ᱢᱟᱱᱮ ᱨᱚᱦᱚᱭ ᱠᱚᱫᱚ ᱠᱚ ᱟᱨᱚᱢᱵᱷᱚ ᱠᱟᱜᱼᱟ? ᱦᱮᱸ
ᱟᱫᱚ ᱜᱚᱝᱠᱮ ᱛᱟᱦᱚᱞᱮ ᱟᱢᱜᱮ ᱵᱟᱲᱮ ᱮᱸ ᱪᱮᱫᱠᱟ ᱛᱤᱱᱟᱹᱜ ᱴᱟ ᱨᱚᱦᱚᱭᱮᱢ ᱞᱟᱦᱟ ᱠᱮᱫ ᱛᱟᱢᱟ?
ᱦᱮᱸ ᱨᱚᱦᱚᱭ ᱠᱚᱫᱚ ᱢᱚᱴᱟ ᱢᱩᱴᱤ ᱦᱚᱭ ᱢᱤᱫᱴᱟᱝ ᱵᱟᱨᱮᱭᱟ ᱵᱟᱹᱫᱽ ᱠᱚᱜᱮ ᱨᱚᱦᱚᱭ ᱵᱟᱲᱟ ᱦᱩᱭ ᱠᱟᱱᱟ᱾ ᱵᱤᱥᱤ ᱫᱚ ᱵᱟᱝᱼᱟ ᱟᱨᱚ ᱱᱚ ᱛᱮᱦᱚᱸ ᱫᱚᱢᱮ ᱫᱟᱜ ᱫᱟᱭ ᱛᱚ ᱠᱟᱹᱴᱤᱡ ᱫᱟᱜ ᱠᱚ ᱯᱮᱨᱮᱡ ᱠᱟᱱᱟ ᱟᱫᱚ ᱞᱚᱥᱚᱫ ᱵᱟᱲᱟ ᱠᱚ ᱠᱟᱹᱴᱤᱡ ᱦᱩᱭᱩᱜ ᱠᱟᱱ ᱜᱮᱭᱟ᱾
ᱟᱪᱪᱷᱟ ᱤᱭᱟᱹ ᱜᱚᱝᱠᱮ ᱤᱧ ᱠᱩᱞᱤ ᱞᱮᱢ ᱛᱟᱞᱟᱝ ᱜᱮ ᱞᱟᱹᱭᱫᱤᱧ ᱤᱭᱟᱹ ᱱᱤᱢ ᱪᱮᱫ ᱞᱮᱠᱟ ᱯᱮ ᱡᱚᱢ ᱜᱮᱭᱟ ᱪᱮᱫ ᱞᱮᱠᱟ ᱠᱟᱛᱮᱫ ᱯᱮ ᱡᱚᱢ ᱜᱮᱭᱟ ᱱᱤᱢ ᱟᱲᱟᱜ ᱠᱚ
ᱱᱤᱢ ᱟᱲᱟᱜ ᱱᱤᱢᱟᱲᱟᱜ ᱫᱚ ᱟᱞᱮ ᱪᱮᱫ ᱞᱮᱠᱟ ᱢᱟᱱᱮ ᱟᱹᱞᱩ ᱠᱚ ᱥᱟᱞᱟᱜ ᱵᱷᱟᱹᱡᱤ ᱠᱟᱛᱮᱜ ᱛᱟᱯᱚᱨᱮ ᱚᱱᱟ ᱡᱟᱦᱟᱸ ᱵᱩᱠᱟᱹ ᱛᱚᱯᱟᱜ ᱨᱮ ᱡᱟᱦᱟᱸ ᱵᱟᱠᱚ ᱞᱟᱹᱭᱟ ᱱᱤᱢ ᱫᱟᱠᱟ ᱡᱚᱢ ᱢᱚᱱᱮ ᱚᱱᱟ ᱠᱚ ᱱᱤᱢ ᱫᱟᱠᱟ ᱠᱟᱛᱮᱫ ᱫᱟᱜ ᱢᱟᱹᱲᱤ ᱞᱮᱠᱟ ᱫᱟᱠᱟᱭᱟᱠᱚ ᱚᱱᱟᱜᱮ ᱚᱱᱠᱟ ᱠᱟᱛᱮᱫ ᱞᱮ ᱡᱚᱢ ᱜᱮᱭᱟᱞᱮ
ᱦ
ᱩᱛᱩ ᱵᱷᱟᱹᱡᱤ ᱠᱟᱛᱮᱫ ᱦᱚᱸ ᱡᱮᱢᱚᱱ ᱟᱹᱞᱩ ᱥᱟᱞᱟᱜ ᱟᱹᱞᱩ ᱥᱟᱞᱟᱜ ᱵᱷᱟᱹᱡᱤ ᱢᱮᱥᱟ
ᱦᱳᱭ ᱦᱳᱭ ᱴᱷᱤᱠ ᱠᱟᱛᱷᱟ ᱫᱚ ᱠᱟᱱ ᱜᱮᱭᱟ ᱟᱫᱚ ᱤᱱᱟᱹ ᱥᱟᱶᱛᱮ ᱟᱫᱚ ᱦᱳᱭ ᱦᱳᱭ ᱵᱟᱝ ᱟᱫᱚ ᱤᱭᱟᱹ ᱥᱟᱶᱛᱮᱦᱚᱯᱮ ᱡᱚᱢ ᱠᱟᱜ ᱜᱮᱭᱟ ᱪᱚ ᱵᱟᱝ ᱪᱚ ᱡᱟᱹᱱᱤᱡ ᱪᱚ ᱡᱟᱦᱟᱸ ᱫᱚ ᱢᱟᱞᱦᱟᱱ ᱥᱟᱶᱛᱮ
ᱢᱟᱞᱦᱟᱱ ᱥᱟᱶᱟᱱ ᱛᱮᱫᱚ ᱵᱟᱹᱧ ᱡᱚᱢ ᱵᱟᱲᱟ ᱟᱠᱟᱟᱜ-ᱟ ᱟᱞᱩ ᱟᱞᱩ ᱟᱞᱩ ᱥᱟᱞᱟᱜ ᱫᱚ ᱡᱚᱢ ᱵᱟᱲᱟ ᱦᱩᱭ ᱟᱠᱟᱱᱟ
ᱟᱪᱪᱷᱟ ᱚᱸᱰᱮ ᱟᱨᱦᱚᱧ ᱠᱩᱞᱤᱭᱟᱢᱜᱮ ᱚᱸᱰᱮ ᱠᱩᱞᱤ ᱡᱷᱟᱜ ᱟᱢ ᱜᱮᱧ ᱡᱮ ᱚᱸᱰᱮ ᱟᱞᱩ ᱥᱟᱶᱛᱮ ᱡᱚᱢ ᱛᱚᱢ ᱞᱟᱹᱭ ᱠᱮᱫᱟ ᱟᱫᱚ ᱤᱱᱟᱹᱠᱟᱨᱮ ᱤᱧ ᱱᱚᱣᱟ ᱠᱟᱛᱷᱟᱧ ᱞᱟᱹᱭ ᱦᱚᱪᱚᱭᱮᱫᱟ ᱡᱮ ᱪᱮᱫᱞᱮᱠᱟ ᱨᱤᱫ ᱜᱩᱸᱰᱟᱹ ᱠᱟᱛᱮ ᱛᱮᱫ ᱯᱮ ᱟᱹᱞᱩ ᱥᱟᱶᱛᱮᱯᱮ ᱡᱚᱢ ᱛᱟᱦᱮᱸᱜᱱᱟ ᱥᱮ ᱟᱞᱩ ᱥᱟᱶᱛᱮᱦ ᱠᱟᱛᱮᱫ ᱚᱱᱟ ᱟᱛᱟ ᱢᱟᱲᱟᱝ ᱠᱟᱛᱮᱫ ᱛᱟᱯᱚᱨᱮ ᱥᱤᱯᱤ ᱤᱭᱟᱹ ᱠᱟᱛᱮᱫ ᱜᱮᱡᱮᱨ ᱠᱟᱛᱮᱫ ᱟᱹᱞᱩ ᱨᱮᱯᱮ ᱢᱮᱥᱟᱜ ᱦᱮᱸ ᱚᱠᱟᱞᱮᱠᱟ
ᱵᱟᱝ ᱵᱷᱟᱹᱡᱤ ᱡᱮᱢᱚᱱ ᱟᱞᱩ ᱥᱟᱞᱟᱜ ᱪᱮᱠᱟ ᱵᱷᱟᱹᱡᱤ ᱢᱮᱥᱟ ᱚᱱᱮ ᱚᱱᱠᱟ ᱟᱨᱠᱤ
ᱢᱟᱱᱮ ᱨᱤᱫ ᱠᱟᱛᱮ ᱜᱮ
ᱨᱤᱫ ᱠᱟᱛᱮ ᱦᱮᱸ ᱨᱤᱫ ᱠᱟᱛᱮᱫ ᱜᱮ ᱢᱮᱥᱟ ᱟᱹᱞᱩ ᱥᱟᱞᱟᱜ
ᱦᱳᱭ ᱟᱨᱠᱤ ᱵᱟᱝ ᱟᱫᱚ ᱟᱹᱰᱤ ᱟᱹᱰᱤ ᱠᱚᱨᱮ ᱫᱚ ᱧᱮᱞ ᱦᱩᱭ ᱠᱟᱱ ᱜᱮᱭᱟ ᱩᱱᱠᱩ ᱨᱤᱫ ᱞᱮᱢᱮᱧ ᱫᱚ ᱵᱟᱝ ᱚᱱᱟ ᱵᱮᱨᱮᱞ ᱛᱮ ᱨᱤᱫ ᱠᱟᱛᱮ ᱞᱮᱢᱮᱧ ᱞᱮᱢᱮᱧ ᱠᱟᱛᱮ ᱮᱫ ᱫᱚ ᱵᱟᱠᱚ ᱡᱚᱢᱟ ᱩᱱ
ᱦᱳᱭ ᱚᱱᱠᱟ ᱫᱚ ᱵᱟᱝᱟ ᱦᱟᱞᱠᱟ ᱦᱟᱞᱠᱟ ᱟᱨᱠᱤ ᱱᱟᱥᱮᱱᱟᱜ ᱦᱟᱞᱠᱟ ᱚᱱᱠᱟ ᱧᱚᱜ ᱠᱟᱹᱴᱤᱡ ᱜᱩᱸᱰᱟᱹ ᱧᱚᱜᱚᱜ ᱢᱟ ᱡᱮᱢᱚᱱ ᱜᱚᱴᱟ ᱜᱚᱴᱟ ᱟᱞᱚ ᱛᱟᱦᱮᱱ ᱢᱟ ᱚᱱᱮ ᱚᱱᱠᱟ
ᱦᱳᱭᱛᱳ ᱚᱱᱮ ᱵᱮᱨᱮᱞᱟᱜ ᱜᱮᱛᱚ
ᱦᱮᱸ ᱵᱮᱨᱮᱞᱟᱜ ᱜᱮ ᱟᱨ ᱡᱟᱦᱟᱸ ᱚᱱᱟ ᱵᱩᱠ ᱛᱚᱯ ᱥᱚᱢᱚᱭ
ᱦᱮᱸ
ᱛᱚᱠᱷᱚᱱ ᱫᱚ ᱢᱟᱱᱮ ᱢᱟᱲᱟᱝ ᱠᱚ ᱤᱭᱟᱹᱜ ᱟᱠᱚ ᱵᱷᱟᱹᱡᱤᱭᱟᱠᱚ ᱚᱱᱟ ᱱᱤᱢ ᱟᱲᱟᱜ ᱱᱤᱢ ᱥᱟᱠᱟᱢ ᱛᱟᱯᱚᱨᱮ ᱚᱱᱟ ᱨᱚᱝᱜᱚᱭᱟᱠᱚ ᱨᱚᱝᱜᱚ ᱠᱟᱛᱮᱫ ᱟᱫᱚ ᱠᱚ ᱨᱤᱫ ᱞᱮᱢᱮᱧ ᱞᱮᱢᱮᱧ ᱜᱩᱸᱰᱟᱹ ᱪᱟᱵᱟᱭᱟᱠᱚ ᱦᱚᱞᱚᱝ ᱫᱟᱠᱟ ᱢᱩᱲᱟᱸ ᱪᱟᱵᱟᱭᱟ ᱠᱚ ᱛᱟᱨᱯᱚᱨᱮ ᱟᱫᱚ ᱠᱚ ᱢᱮᱥᱟ-ᱟ ᱫᱟᱠᱟᱨᱮ
ᱦᱳᱭ ᱚᱱᱟ ᱵᱷᱟᱹᱡᱤ ᱵᱚᱞᱛᱮ ᱡᱟᱦᱟᱸ ᱠᱷᱟᱹᱞᱤ ᱟᱸᱫᱟᱜ ᱟᱨ ᱮᱠᱮᱱᱟᱜ ᱨᱮᱜᱮ ᱵᱚᱱ ᱟᱫᱟ ᱠᱟᱵᱚᱱ ᱴᱷᱤᱠ ᱥᱮ᱾ ᱵᱷᱟᱹᱡᱤ ᱫᱚ ᱟᱵᱚ ᱫᱚ ᱥᱩᱱᱩᱢ ᱠᱚᱨᱮ ᱜᱮᱵᱚᱱ ᱵᱷᱟᱹᱡᱤᱭᱟᱛᱚ ᱟᱫᱚ ᱚᱱᱟ ᱦᱚᱛᱮᱡ ᱛᱮ ᱞᱟᱹᱭ ᱠᱤᱫᱟᱹᱧ
ᱦᱳᱭ ᱚᱱᱠᱟ ᱫᱚ ᱵᱟᱝ-ᱟ ᱦᱳᱭ ᱟᱫᱟᱜ ᱠᱟᱛᱮᱫ ᱨᱚᱝᱜᱚ ᱪᱟᱵᱟᱭᱟᱠᱚ ᱛᱟᱨᱯᱚᱨᱮ ᱦᱮᱸᱫᱮ ᱜᱮ ᱧᱮᱞᱚᱜ-ᱟ ᱛᱚ ᱛᱟᱯᱚᱨᱮ ᱜᱩᱸᱰᱟᱹᱭᱟᱠᱚ ᱵᱟᱠᱷᱟᱡ ᱢᱟ ᱵᱟᱭ ᱜᱩᱸᱰᱟᱹᱜ-ᱟ ᱦᱮᱸ ᱟᱨ ᱚᱱᱟ ᱚᱱᱮ ᱡᱟᱦᱟᱸ ᱮ ᱱᱟᱣᱟ ᱱᱤᱢ ᱤᱭᱟᱹᱜ ᱜᱮᱭᱟ ᱱᱤᱢ ᱡᱚᱠᱷᱚᱱ ᱱᱤᱢ ᱥᱟᱠᱟᱢ ᱡᱚᱠᱷᱚᱱ ᱱᱟᱣᱟ ᱥᱟᱜᱮᱱᱚᱜ-ᱟ
ᱦᱮᱸ
ᱛᱚᱠᱷᱚᱱ ᱦᱚᱸ ᱟᱹᱜᱩᱭᱟᱞᱮ ᱥᱤᱫ ᱟᱹᱜᱩᱭᱟᱞᱮ ᱱᱤᱢ ᱥᱟᱠᱟᱢ
ᱟᱪᱪᱷᱟ
ᱡᱚᱠᱷᱚᱱ
ᱟᱹᱻ ᱤᱭᱟᱹᱭᱟᱠᱚ ᱩᱛᱩᱭᱟᱠᱚ ᱟᱨ ᱛᱚᱠᱷᱚᱱ ᱫᱚ ᱵᱟᱞᱮ ᱛᱟᱦᱮᱱᱟ ᱛᱚ᱾ ᱚᱱᱟ ᱫᱚ ᱤᱭᱟᱹ ᱠᱚᱣᱟ ᱠᱮᱴᱮᱡ ᱠᱚᱜ-ᱟ ᱥᱟᱠᱟᱢ᱾ ᱚ ᱚᱱᱟ ᱜᱮᱠᱚ ᱨᱤᱫᱟ᱾ ᱦᱮᱸ
ᱟᱪᱷᱟ ᱟᱪᱷᱟ ᱡᱟᱭᱦᱳᱠ ᱚᱱᱟ ᱦᱚᱸ ᱟᱹᱰᱤ ᱱᱟᱯᱟᱭ ᱠᱟᱛᱷᱟ ᱵᱟᱝ ᱟᱫᱚ ᱤᱧ ᱫᱩᱧ ᱞᱟᱹᱭ ᱮᱫᱟ ᱟᱞᱮ ᱥᱮᱱᱟᱜ ᱫᱚᱧ ᱞᱟᱹᱭᱟᱞᱜᱮᱭᱟ ᱟᱞᱮ ᱥᱮᱱᱟᱜ ᱫᱚ ᱦᱩᱭᱩᱜ ᱠᱟᱱᱟ ᱟᱞᱮ ᱫᱚ ᱚᱠᱛᱚ ᱥᱤᱡᱤᱱ ᱨᱮᱜᱮᱞᱮ ᱡᱚᱢᱟ ᱚᱠᱛᱚ ᱥᱤᱡᱤᱱ ᱫᱚ ᱪᱮᱫᱞᱮᱠᱟ ᱚᱱᱮ ᱡᱟᱦᱟᱱ ᱥᱟᱠᱟᱢ ᱠᱚ ᱦᱟᱹᱞᱤᱜ-ᱟ ᱥᱮ ᱰᱚᱠ ᱠᱚ ᱴᱷᱮᱞᱟᱣᱟ ᱥᱟᱠᱟᱢ ᱧᱩᱨᱩᱜ ᱟᱛᱚ ᱢᱟᱨᱩᱲᱚᱜ-ᱟ ᱯᱷᱟᱹᱜᱩᱱ ᱵᱚᱸᱜᱟ ᱢᱟᱜᱽ ᱵᱚᱸᱜᱟ ᱛᱮᱜᱮ ᱪᱟᱵᱟᱜ-ᱟ ᱢᱟᱜᱽ ᱯᱷᱟᱹᱜᱩᱱ ᱛᱮᱜᱮ ᱟᱫᱚ ᱛᱟᱯᱚᱨ ᱥᱟᱜᱮᱱ ᱩᱰᱩᱠᱚᱜ-ᱟ ᱡᱚᱠᱷᱚᱱ ᱤᱱᱟᱹ ᱚᱠᱛᱚ ᱜᱮ ᱵᱮᱥᱤ ᱫᱚᱞᱮ ᱡᱚᱢᱟ ᱟᱞᱮ ᱥᱮᱫ ᱫᱚ ᱟᱫᱚ ᱟᱞᱮ ᱥᱮᱫ ᱫᱚ ᱡᱚᱢ ᱛᱮᱱᱟᱜ ᱫᱚ ᱦᱩᱭᱩᱜ ᱠᱟᱱᱟ ᱛᱮᱭᱟᱨ ᱞᱮᱠᱟᱛᱮ ᱮᱠᱮᱱ ᱟᱹᱞᱩ ᱟᱨ ᱱᱤᱢ ᱟᱲᱟᱜ ᱟᱨ ᱢᱤᱫᱴᱟᱝ ᱫᱚ ᱦᱩᱭᱩᱜ ᱠᱟᱱᱟ ᱟᱞᱩ ᱢᱩᱱᱜᱟᱹ ᱠᱷᱟᱰᱟ ᱟᱨ ᱱᱤᱢ ᱟᱲᱟᱜ ᱟᱫᱚ ᱚᱱᱟ ᱫᱚ ᱪᱮᱫ ᱞᱮᱠᱟ ᱞᱮ ᱡᱚᱢ ᱛᱟᱦᱮᱸᱫ-ᱟ ᱟᱹᱞᱩ ᱢᱩᱱᱜᱟᱹ ᱱᱤᱢ ᱠᱷᱟᱸᱰᱟ ᱫᱚ ᱚᱸᱰᱮ ᱫᱚᱞᱮ ᱡᱚᱢ ᱛᱟᱦᱮᱸᱫ ᱱᱤᱝᱠᱟᱹ ᱟᱞᱮ ᱫᱚ ᱰᱚᱸᱠ ᱮᱢ ᱟᱹᱜᱩ ᱠᱮᱫᱟ ᱦᱮᱴᱮᱡ ᱟᱹᱜᱩ ᱠᱮᱫᱟᱢ ᱤᱱᱟᱹ ᱛᱟᱭᱚᱢ ᱥᱤᱫ ᱛᱟᱢ ᱠᱮᱫᱟᱢ ᱦᱚᱛ ᱠᱮᱫᱟᱢ ᱥᱟᱠᱟᱢ ᱠᱚᱡ ᱮᱠᱮᱱ ᱮᱢ ᱫᱚᱦᱚ ᱠᱮᱫᱟ ᱜᱩᱲᱜᱩ ᱫᱷᱤᱨᱤ ᱨᱮ ᱮᱠᱵᱟᱨᱮ ᱨᱤᱫ ᱞᱮᱢᱮᱧ ᱞᱮᱯ ᱢᱮᱱ ᱜᱚᱜ ᱠᱚᱜ ᱠᱟᱜ-ᱟ ᱨᱤᱫ ᱞᱮᱢᱮᱧ ᱞᱮᱢᱮᱧ ᱛᱟᱭᱚᱢ ᱦᱮᱸᱥᱮ ᱟᱫᱚᱞᱮ ᱨᱤᱫ ᱞᱮᱢᱮᱧ ᱞᱮᱢᱮᱧ ᱛᱟᱭᱚᱢ ᱟᱫᱚ ᱟᱞᱩ ᱠᱚ ᱵᱷᱟᱹᱡᱤᱭᱟ ᱟᱹᱞᱩ ᱵᱷᱟᱹᱡᱤ ᱥᱟᱶ ᱥᱟᱶᱛᱮ ᱚᱱᱟ ᱥᱟᱶᱛᱮᱜᱮ ᱱᱚᱣᱟ ᱱᱤᱢ ᱡᱟᱦᱟᱸ ᱞᱮᱢᱮᱧ ᱞᱮᱢᱮᱧ ᱦᱩᱭ ᱞᱮᱱ ᱫᱚ ᱚᱱᱟ ᱦᱚᱸ ᱵᱷᱟᱹᱡᱤ ᱢᱮᱥᱟ ᱦᱩᱭᱩᱜ-ᱟ ᱴᱷᱤᱠ ᱥᱮ ᱟᱫᱚ ᱛᱟᱦᱚᱞᱮ ᱱᱚᱜ-ᱚᱭ ᱱᱚᱝᱠᱟ ᱠᱟᱛᱮ ᱚᱱᱟ ᱟᱨ ᱡᱩᱫᱤ ᱝᱠᱟᱹ ᱠᱟᱰᱟ ᱢᱮᱥᱟᱜ ᱦᱚᱸ ᱚᱱᱠᱟ ᱠᱟᱛᱮ ᱜᱮ ᱦᱮᱸ ᱢᱟ ᱞᱟᱹᱭ ᱢᱮ
ᱟᱪᱪᱷᱟ ᱜᱚᱝᱠᱮ ᱟᱵᱟ ᱟᱞᱮ ᱥᱮᱱ ᱢᱟ ᱮ ᱱᱚᱣᱟ ᱵᱟᱦᱟᱨᱮ ᱵᱟᱦᱟ ᱵᱚᱸᱜᱟ ᱨᱮ ᱡᱟᱦᱟᱸ
ᱦᱮᱸ ᱦᱮᱸ ᱦᱮᱸ
ᱛᱚᱠᱷᱚᱱ ᱟᱞᱮ ᱢᱟᱛᱠᱚᱢ ᱚᱱᱟ ᱵᱟᱦᱟ ᱞᱮ ᱢᱮᱥᱟᱭ ᱜᱮᱭᱟ ᱜᱚᱝᱠᱮ ᱟᱯᱮᱯᱮ ᱟᱯᱮ ᱚᱱᱛᱮ ᱢᱮᱥᱟᱭ ᱜᱮᱭᱟ ᱥᱮ ᱵᱟᱝ
ᱢᱟᱛᱠᱚᱢ ᱵᱟᱦᱟ ᱵᱟᱝ ᱟᱫᱚ ᱢᱟᱛᱠᱚᱢ ᱫᱚ ᱵᱟᱦᱟ ᱫᱚ ᱵᱟᱝ ᱢᱟᱛᱠᱚᱢ ᱫᱚ ᱜᱮᱞᱮᱜ-ᱟ ᱦᱮᱸᱥᱮ ᱵᱟᱦᱟ ᱫᱚ ᱚᱠᱟ ᱵᱚᱱ ᱢᱮᱛᱟᱜ-ᱟ ᱵᱟᱦᱟ ᱫᱚ ᱮᱠᱢᱟᱛᱨᱚ ᱥᱟᱨᱡᱚᱢ ᱵᱟᱦᱟ ᱜᱮ ᱦᱮᱸᱥᱮ ᱢᱟᱛᱠᱚᱢ ᱫᱚ ᱜᱮᱞᱮᱜ-ᱟ ᱴᱷᱤᱠ ᱥᱮ, ᱦᱮᱸ ᱢᱤᱫ ᱵᱟᱨ ᱫᱚ ᱢᱮᱥᱟ ᱦᱩᱭᱩᱜ ᱜᱮᱭᱟ᱾ ᱵᱟᱝ ᱫᱚ ᱵᱟᱝ ᱚᱱᱟ ᱫᱚ ᱚᱱᱟ ᱱᱟᱜᱥ
ᱟᱪᱪᱷᱟ ᱟᱪᱪᱷᱟ ᱦᱮᱸ ᱟᱞᱮ ᱥᱮᱜ ᱟᱞᱮ ᱥᱮᱜ ᱢᱟᱠᱚ ᱢᱮᱥᱟᱭ ᱜᱮᱭᱟ ᱛᱚ ᱟᱫᱚ ᱦᱚᱭᱛᱚ ᱵᱟᱭ ᱧᱟᱢᱚᱜ ᱜᱮᱭᱟ᱾
ᱦᱳᱭ ᱦᱳᱭ ᱟᱞᱮ ᱦᱚᱸ ᱟᱫᱚ ᱩᱱ ᱚᱠᱛᱚ ᱡᱩᱫᱤ ᱞᱮ ᱧᱟᱢ ᱜᱚᱜ ᱠᱮ ᱠᱷᱟᱱ ᱞᱮ ᱟᱹᱜᱩᱭ ᱜᱮᱭᱟ ᱟᱞᱮ ᱥᱮᱫ ᱦᱚᱸ ᱟᱞᱮᱥᱮᱫ ᱦᱚᱸ ᱚᱱᱠᱟ ᱫᱚ ᱵᱟᱝ ᱵᱟᱹᱱᱩᱜ ᱟᱠᱟᱫ ᱛᱟᱞᱮᱭᱟ ᱢᱟᱛᱠᱚᱢ ᱠᱚᱫᱚ ᱢᱤᱫᱴᱟᱝ ᱛᱟᱦᱮᱸ ᱠᱟᱱ ᱛᱟᱞᱮ ᱨᱮᱦᱚᱸ ᱢᱤᱫᱴᱟᱝ ᱫᱟᱨᱮ ᱚᱱᱟ ᱫᱚ ᱪᱟᱵᱟ ᱞᱮᱠᱟ ᱪᱟᱵᱟ ᱠᱟᱱᱟ ᱫᱚ
ᱟᱪᱪᱷᱟ ᱟᱪᱪᱷᱟ ᱟᱪᱪᱷᱟ
ᱟᱪᱪᱷᱟ ᱟᱪᱪᱷᱟ ᱦᱳᱭ ᱟᱫᱚ ᱵᱟᱝ ᱤᱧᱤᱧ ᱞᱟᱹᱭᱮᱫ ᱛᱟᱦᱮᱸᱫ ᱡᱮ ᱚᱱᱟ ᱠᱟᱛᱷᱟ ᱡᱟᱦᱟᱸ ᱞᱟᱝ ᱞᱟᱹᱭᱮᱫ ᱫᱚ ᱟᱫᱚ ᱟᱯᱮ ᱫᱚ ᱚᱱᱠᱟ ᱟᱨ ᱢᱤᱫ ᱫᱷᱟᱨᱮ ᱫᱚᱧ ᱧᱮᱞ ᱠᱮᱫ ᱠᱚ ᱩᱱᱠᱩ ᱫᱚ ᱚᱱᱮ ᱡᱟᱦᱟᱸᱧ ᱞᱟᱹᱭ ᱠᱮᱫᱟ ᱟᱸᱫᱟ ᱠᱟᱠᱚ ᱱᱤᱢ ᱥᱟᱠᱟᱢ ᱨᱮᱱᱟᱜ ᱠᱟᱛᱷᱟ ᱡᱟᱦᱟᱸᱭ ᱛᱟᱦᱮᱸ ᱫᱚ ᱚᱱᱟ ᱟᱸᱫᱟᱜ ᱠᱮᱫᱟ ᱠᱚ ᱟᱸᱫᱟᱜ ᱠᱟᱛᱮ ᱨᱚᱦᱚᱲᱱᱟ ᱠᱷᱟᱭᱟᱨ ᱠᱷᱚᱭᱩᱨ ᱮᱱᱟ ᱤᱱᱟᱹ ᱥᱤᱯᱤ ᱥᱤᱯᱤ ᱠᱮᱫᱟᱭ ᱱᱟᱥᱮᱱᱟᱜ ᱩᱛᱩ ᱠᱚ ᱵᱷᱟᱹᱡᱤᱭᱟᱹᱠᱩ᱾ ᱵᱷᱟᱹᱡᱤ ᱛᱟᱭᱱᱚᱢ ᱚᱱᱟ ᱫᱚᱠᱚ ᱮᱢᱟᱜ ᱟᱠᱚ ᱦᱮᱸᱥᱮ᱾ ᱟᱫᱚ ᱛᱟᱦᱚᱞᱮ ᱚᱱᱠ ᱚᱱᱠᱟ ᱠᱟᱛᱮᱫ ᱚᱱᱟ ᱠᱟᱹᱢᱤ ᱫᱚ ᱚᱱᱟ ᱥᱤᱜᱤᱞ ᱠᱟᱜ ᱦᱩᱭᱩᱜ ᱟᱨ ᱥᱤᱵᱤᱞ ᱠᱟᱛᱮ ᱚᱱᱟ ᱫᱚ ᱦᱮᱲᱮᱢ ᱥᱤᱵᱤᱞ ᱢᱟᱱ ᱦᱮᱨᱮᱢ ᱦᱟᱲᱦᱟᱫᱽ ᱡᱟᱦᱟᱸ ᱵᱚᱱ ᱢᱮᱛᱟᱜ ᱟᱨ ᱟᱞᱮ ᱡᱟᱦᱟᱸ ᱞᱮ ᱡᱚᱢᱟ ᱥᱮ ᱵᱟᱝ ᱱᱚᱝᱠᱟ ᱠᱟᱛᱮᱫ ᱱᱟ ᱦᱟᱲᱦᱟᱫ ᱜᱮ ᱮᱠᱮᱱ ᱦᱟᱲᱦᱟᱫ᱾ ᱡᱚᱢ ᱟᱠᱟᱱ ᱦᱚᱲ ᱫᱚ ᱪᱷᱟᱲᱟ ᱵᱟᱢ ᱡᱚᱢ ᱫᱟᱲᱮᱭᱟᱜ ᱟ ᱚᱱᱟ ᱟᱲᱟ ᱡᱟᱦᱟᱸᱭ ᱡᱚᱢ ᱯᱟᱹᱨᱠᱟᱹᱣ ᱵᱟᱹᱱᱩᱜ ᱛᱟᱭᱟ ᱥᱮ ᱵᱟᱝ ᱩᱱᱤ ᱫᱚ ᱟᱫᱚᱭ ᱞᱟᱹᱭᱟ ᱵᱟᱵᱟᱨᱮ ᱪᱮᱫ ᱦᱟᱲᱦᱟᱫᱽ ᱱᱚᱣᱟ ᱦᱟᱲᱦᱟᱫᱽ ᱫᱚ ᱢᱟᱱᱮ ᱡᱷᱚᱛᱚ ᱠᱷᱚᱱᱟᱜ ᱥᱚᱨᱮᱥ ᱦᱟᱲᱟᱜ ᱤᱧᱤᱧ ᱡᱟᱹᱣ ᱠᱮᱫᱟ ᱱᱚᱠᱟᱱ ᱠᱟᱛᱷᱟ, ᱟᱫᱚ ᱱᱤᱭᱟᱹ ᱠᱟᱨᱚᱱ ᱛᱮᱧ ᱞᱟᱹᱭ ᱞᱮ ᱠᱟᱫᱟ ᱡᱮ ᱱᱚᱜ ᱚ ᱱᱚᱣᱟ ᱦᱟᱲᱦᱟᱫ ᱠᱟᱛᱷᱟ ᱫᱚ, ᱡᱮ ᱱᱚᱜ ᱚ ᱱᱚᱣᱟ ᱦᱟᱲᱦᱟᱫ ᱟᱵᱚ ᱦᱚᱲᱢᱚ ᱡᱤᱣᱤ ᱞᱟᱹᱜᱤᱫ ᱛᱮ ᱛᱤᱱᱟᱹᱜ ᱱᱟᱯᱟᱭᱟ, ᱚᱱᱟ ᱱᱟᱜ ᱱᱟᱥᱮᱱᱟᱜ ᱵᱟᱵᱚᱱ ᱵᱟᱰᱟᱭᱟ᱾
ᱦᱳᱭ ᱱᱚᱣᱟ ᱠᱚᱫᱚ ᱟᱹᱞᱤᱧᱞᱤᱧ ᱵᱟᱲᱟᱭᱟ ᱱᱚᱣᱟ ᱱᱤᱢ ᱱᱤᱭᱟᱹ ᱠᱚᱫᱚ ᱢᱟᱱᱮ ᱱᱚᱣᱟ ᱟᱻ ᱥᱮᱛᱟᱜ ᱨᱮ ᱵᱮᱨᱮᱜ ᱵᱮᱨᱟᱥ ᱵᱮᱨᱮᱫ ᱵᱟᱲᱟᱛᱮᱫ ᱵᱨᱟᱥ ᱵᱟᱲᱟᱛᱮᱫ ᱛᱚᱠᱷᱚᱱ ᱜᱮ ᱡᱚᱢ ᱫᱚ ᱟᱹᱞᱤᱧ ᱫᱚ ᱵᱷᱟᱜᱤ ᱞᱤᱧ ᱵᱩᱡ ᱡᱟᱹᱣᱟ ᱚᱱᱟ ᱩᱛᱩ ᱥᱟᱞᱟᱜ ᱫᱟᱠᱟ ᱥᱟᱞᱟᱜ ᱡᱚᱢ ᱫᱚ ᱟᱹᱞᱤᱧ ᱦᱚᱸ ᱟᱹᱰᱤ ᱤᱭᱟᱹ ᱜᱮᱞᱤᱧ ᱵᱩᱡᱷᱟᱹᱣᱟ ᱵᱚᱞᱮ ᱵᱮᱥ ᱵᱷᱟᱹᱜᱤ ᱵᱟᱹᱧ ᱵᱟᱞᱤᱧ ᱵᱩᱡᱷᱟᱹᱣ ᱜᱮᱭᱟ, ᱠᱟᱛᱷᱟ ᱦᱩᱭᱩ ᱫᱟᱠᱟ ᱥᱟᱞᱟᱜ ᱫᱚ ᱵᱟᱝ ᱦᱮᱸ ᱮᱢᱱᱤᱛᱮ ᱡᱚᱢᱟᱞᱤᱧ ᱴᱷᱤᱠ ᱜᱮᱭᱟ ᱠᱤᱱᱛᱩ,
ᱫᱟᱠᱟ ᱥᱟᱞᱟᱜ ᱫᱚ ᱵᱟᱝ ᱡᱚᱢ ᱥᱟᱱᱟ-ᱟ᱾
ᱦᱳᱭ ᱟᱫᱚ ᱫᱟᱠᱟ ᱥᱟᱶ ᱛᱮᱫᱚ ᱵᱟᱝᱜᱮ ᱡᱚᱢ ᱱᱤᱡᱮ ᱦᱚᱸ ᱚᱱᱠᱟ ᱫᱚ ᱵᱟᱝ᱾ ᱟᱞᱮ ᱫᱚ ᱩᱛᱩᱭ ᱭᱟᱞᱮ ᱛᱤᱱᱨᱮ ᱫᱟᱹᱛᱟᱹᱱᱤ ᱦᱩᱛᱩᱢᱱᱟ ᱨᱮᱸᱜᱮᱡ ᱞᱟᱡ ᱨᱮᱜᱮ ᱟᱹᱰᱤ ᱪᱮᱨᱦᱨᱟ ᱚᱱᱟ ᱩᱛᱩ ᱠᱟᱜ ᱟ ᱠᱚ ᱞᱚᱞᱚ ᱞᱳᱣᱟ ᱦᱟᱹᱱᱤᱡ ᱟᱢ ᱴᱟᱹᱴᱤᱭᱟᱹ ᱥᱮ ᱵᱟᱴᱤ ᱦᱚᱯᱚᱱ ᱡᱟᱦᱟᱸ ᱵᱚᱱ ᱢᱮᱛᱟᱜ ᱠᱟᱱ ᱫᱚ ᱦᱮᱸ ᱤᱱᱟᱹ ᱨᱮᱢ ᱞᱩ ᱟᱹᱱᱤᱡ ᱟ ᱞᱳ ᱠᱟᱛᱮᱜ ᱞᱚᱞᱚ ᱞᱚᱞᱚᱢ ᱡᱚᱢ ᱡᱚᱢ ᱠᱮᱫᱟ ᱵᱮᱥ ᱤᱱᱟᱹ ᱛᱟᱭᱚᱢ ᱠᱤᱪᱷᱩ ᱠᱷᱚᱱ ᱛᱟᱭᱚᱢ ᱟᱢ ᱦᱚᱭᱛᱚ ᱡᱟᱦᱟᱸ ᱵᱚᱱ ᱢᱮᱱ ᱞᱮᱫᱟ ᱵᱟᱹᱥᱤᱭᱟᱹᱢ ᱫᱟᱠᱟ ᱠᱷᱟᱱ ᱵᱟᱹᱥᱤᱭᱟᱹᱢ ᱫᱟᱠᱟ ᱡᱚᱢ ᱦᱳᱭᱳᱜ ᱟ ᱟᱨ ᱦᱩᱸ ᱚᱱᱠᱟ ᱠᱟᱛᱮᱜ ᱟᱨᱠᱤ ᱚᱱᱠᱟ ᱡᱚᱢ ᱦᱩᱭᱩᱜ ᱜᱮᱭᱟ ᱚᱱᱟ ᱫᱚ ᱛᱟᱨᱯᱚᱨᱮ ᱠᱟᱞᱢᱮᱜ ᱡᱚᱢ ᱦᱚᱸ ᱢᱚᱴᱟᱢᱩᱴᱤ ᱵᱷᱟᱜᱮ ᱜᱮᱛᱟ ᱵᱚᱱᱟ ᱟᱫᱚ ᱡᱚᱛ
ᱦᱮᱸ ᱟᱫᱚ ᱱᱚᱣᱟ ᱠᱚ ᱡᱟᱦᱟᱸ ᱦᱟᱲᱦᱟᱫᱽ ᱡᱤᱱᱤᱥ ᱵᱤᱥᱤ ᱫᱚ ᱡᱚᱢ ᱫᱚ ᱵᱟᱭ ᱵᱷᱟᱹᱜᱤᱭᱟ᱾ ᱦᱟᱞᱠᱟ ᱡᱚᱢᱜᱮ ᱵᱷᱟᱹᱜᱤᱭᱟ ᱪᱮᱫᱟᱜ ᱥᱮ ᱵᱟᱠᱷᱟᱡ ᱦᱮᱸ
ᱠᱟᱛᱷᱟ ᱫᱚ ᱠᱟᱱ ᱜᱮᱭᱟ ᱛᱚ ᱢᱟᱱᱮ ᱫᱚᱢᱮ ᱦᱟᱲᱦᱟᱜ ᱞᱮᱱ ᱨᱮᱦᱚᱸ ᱦᱟᱨᱟ ᱟᱢ ᱢᱟᱱᱮ ᱦᱚᱲᱢᱚ ᱨᱮᱦᱚᱸ ᱨᱟᱱ ᱠᱟᱹᱢᱤ ᱵᱟᱭ ᱠᱟᱹᱢᱤ ᱦᱚᱪᱚᱣᱟᱜᱼᱟ
ᱦᱮᱸ ᱦᱮᱸ
ᱡᱟᱦᱱᱟᱜ ᱚᱥᱩᱠ ᱵᱤᱥᱩᱠ ᱨᱮ ᱟ ᱡᱚᱠᱷᱚᱱᱟᱜ ᱨᱟᱱ ᱡᱚᱱᱟᱜ ᱟᱥᱮ ᱩᱱ ᱥᱚᱢᱚᱭ ᱦᱚᱸ ᱚᱱᱟ ᱫᱚ ᱵᱟᱭ ᱠᱟᱹᱢᱤ ᱛᱟᱢᱟ
ᱦᱮᱸ ᱦᱮᱸ
ᱦᱳᱭ ᱥᱮ
ᱦᱮᱸ
ᱟᱫᱚ ᱛᱟᱦᱚᱞᱮ ᱤᱱᱟᱹ ᱠᱷᱟᱹᱛᱤᱨ ᱛᱮᱜᱮ ᱤᱧ ᱦᱩᱧ ᱞᱟᱹᱭ ᱦᱚᱪᱚᱭᱮᱫᱟ ᱡᱮ ᱟᱵᱚ ᱮᱸ ᱚᱱᱟ ᱠᱚ ᱟᱵᱚᱣᱟᱜ ᱦᱚᱲᱢᱚ ᱫᱚ ᱵᱷᱟᱜᱤᱭᱟ ᱢᱮᱱᱠᱷᱟᱱ ᱟᱵᱚ ᱚᱱᱠᱟ ᱞᱮᱠᱟ ᱛᱮᱜᱮ ᱠᱟᱹᱢᱤ ᱦᱩᱭᱩᱜ ᱛᱟᱢᱟ ᱥᱮ ᱚᱱᱠᱟ ᱞᱮᱠᱟ ᱡᱚᱢ ᱦᱩᱭᱩᱜ ᱡᱷᱚᱛᱚ ᱜᱮ ᱛᱚ ᱱᱟᱥᱮᱱᱟᱜ ᱮᱢ ᱡᱚᱢ ᱞᱮᱠᱷᱟᱱ ᱱᱟᱯᱟᱭᱟ ᱢᱮᱱᱠᱷᱟᱱ ᱥᱟᱸᱜᱮᱢ ᱡᱚᱢ ᱞᱮᱠᱷᱟᱱ ᱚᱱᱟ ᱦᱚᱸ ᱵᱟᱹᱲᱤᱡ ᱟ ᱫᱟᱠᱟ ᱦᱚᱸᱢ ᱠᱤ ᱵᱷᱟᱹᱜᱤᱭᱟ ᱢᱟᱞᱮᱢᱮ ᱥᱟᱸᱜᱮᱢ ᱡᱚᱢ ᱞᱮᱠᱷᱟᱱ
ᱦᱮᱸ
ᱴᱷᱤᱠ ᱥᱮ ᱚᱱᱠᱟᱜ ᱜᱮ ᱱᱚᱶᱟ ᱦᱚᱸ ᱟᱪᱷᱟ ᱜᱚᱝᱠᱮ ᱢᱟ ᱚᱠᱛᱚ ᱦᱚᱸ ᱥᱮᱴᱮᱨᱮᱱ ᱛᱟᱞᱟᱝ ᱟ ᱢᱟ ᱛᱟᱦᱚᱞᱮ ᱱᱤᱝᱠᱟᱹ ᱜᱮ
ᱦᱮᱸ ᱦᱮᱸ ᱦᱮᱸ